ᱦᱩᱸ ᱡᱚᱦᱟᱨ ᱜᱮ,
ᱦᱟᱨ ᱜᱮ,
ᱦᱩᱸ ᱱᱟᱯᱟᱭ ᱵᱮᱲᱟ ᱜᱮᱛᱚ?
ᱮᱸ ᱱᱟᱯᱟᱭ ᱵᱟᱲᱟᱭ ᱜᱮ ᱟᱹᱵᱤᱱ ᱫᱚ ᱪᱮᱫ ᱞᱮᱠᱟ?
ᱦᱮᱸ ᱟᱹᱞᱤᱧ ᱦᱚᱸ ᱱᱟᱯᱟᱭ ᱵᱟᱲᱟ ᱜᱮ ᱵᱮᱥ ᱵᱟᱲᱟ ᱜᱮ ᱢᱮᱱᱟᱜ ᱞᱤᱧᱟ ᱟᱫᱚ, ᱟᱵᱮᱱ ᱦᱤᱞᱳᱜ ᱡᱚᱢ ᱵᱟᱲᱟ ᱠᱟᱫᱟ ᱦᱩᱭᱮᱱ ᱛᱟᱵᱤᱱᱟ ᱟᱹᱨᱤ ᱛᱟᱵᱮᱱᱟ? ᱦᱮᱞᱳ,
ᱦᱮᱸ ᱟᱸᱡᱚᱢᱚᱜ ᱠᱟᱱ ᱜᱮᱭᱟ ᱟᱸᱡᱚᱢ,
ᱦᱩᱸ ᱦᱮᱸ ᱟᱸᱡᱚᱢᱚᱜ ᱠᱟᱱ ᱜᱮᱭᱟ ᱟᱵᱮᱱᱟᱜ ᱦᱚᱸ ᱟᱨ ᱪᱤᱠᱟ ᱡᱚᱢ ᱵᱟᱲᱟ ᱫᱚ ᱦᱩᱭᱮᱱ ᱛᱟᱵᱮᱱᱟ ᱥᱮ ᱟᱹᱣᱨᱤᱭᱟ ᱟᱵᱮᱱᱟᱜ ᱦᱚᱸ?
ᱟᱞᱤᱧ ᱡᱚᱢ ᱵᱟᱲᱟ ᱦᱩᱭ ᱱᱟ᱾ ᱟᱫᱚ ᱟᱵᱤᱱ
ᱚ ᱦᱮᱸ ᱟᱹᱞᱤᱧᱟᱜ ᱦᱚᱸᱜ ᱡᱚᱢ ᱵᱟᱲᱟ ᱠᱚᱫᱚ ᱦᱚᱭ ᱠᱟᱛᱮᱫ ᱜᱮ ᱛᱤᱸᱜᱩ ᱵᱟᱲᱟᱭ ᱠᱟᱱᱟᱞᱤᱧ, ᱢᱟᱱᱮ- ᱡᱤᱨᱟᱹᱣ ᱵᱟᱲᱟᱭ ᱠᱟᱱᱟ ᱞᱤᱧ, ᱦᱮᱸ᱾ ᱟᱫᱚ ᱟᱵᱤᱱ ᱥᱮᱫ ᱫᱚ ᱪᱮᱫᱠᱟᱴᱟᱜ ᱚᱱᱮ ᱱᱚᱝᱠᱟ ᱫᱟᱜ ᱵᱟᱲᱟᱭ ᱤᱭᱟᱹᱭ ᱥᱮ ᱵᱟᱝᱟ?
ᱫᱟᱜ ᱵᱟᱲᱟᱭᱮᱫ ᱜᱮᱭᱟᱭ ᱛᱤᱦᱮᱧ ᱜᱟᱯᱟ ᱫᱚ᱾
ᱦᱩᱸ ᱟᱨ ᱨᱚᱦᱚᱭ ᱫᱚ, ᱦᱩᱲᱩ ᱨᱚᱦᱚᱭ ᱠᱚᱨᱮ ᱫᱚ ᱛᱤᱱᱟᱹᱜ ᱫᱟᱢ
ᱱᱚᱛᱮ ᱫᱚ ᱟᱣᱨᱤ ᱟᱨᱟᱢᱵᱚᱜ-ᱟ ᱟᱨᱟᱢᱵᱽ ᱦᱩᱭᱩᱜ-ᱟ ᱫᱟᱜ ᱧᱚᱜᱚᱜ ᱠᱟᱱᱟ ᱵᱟᱹᱫᱽ ᱠᱷᱮᱛ ᱠᱚ᱾
ᱟᱪᱪᱷᱟ ᱟᱪᱪᱷᱟ ᱛᱚᱞᱟ ᱠᱚᱫᱚ ᱟᱹᱰᱤ ᱦᱚᱲᱟᱜ ᱦᱟᱨᱟ ᱦᱟᱨᱟᱜ ᱠᱟᱱᱟ,
ᱱᱮᱥ ᱛᱚ ᱦᱟᱨᱟ ᱠᱟᱱᱟ ᱫᱟᱜ ᱵᱟᱝ ᱠᱷᱟᱡ ᱨᱚᱦᱚᱭ ᱵᱟᱝ ᱦᱩᱭ ᱟᱠᱟᱱᱟ,
ᱚᱸ,
ᱦᱮᱸ
ᱦᱮᱸᱛᱚ ᱟᱹᱞᱤᱧ ᱥᱮᱫᱚ ᱢᱟ ᱛᱚᱞᱟ ᱠᱚᱫᱚ ᱢᱟᱱᱮ ᱟᱹᱰᱤ ᱞᱮᱴ ᱛᱮᱞᱤᱧ ᱮᱭᱟ ᱜᱤᱰᱤ ᱠᱮᱫ ᱠᱷᱟᱱ ᱟᱫᱚ ᱦᱟᱸᱜ ᱮᱠᱷᱚᱱ ᱟᱹᱣᱨᱤ ᱦᱟᱨᱟᱜ-ᱟ ᱛᱟᱠᱚᱣᱟ ᱛᱚᱵᱩ ᱦᱚᱸ ᱢᱟᱱᱮ ᱥᱟᱹᱜᱤᱧ ᱥᱮᱫ ᱡᱟᱦᱟᱸ ᱞᱤᱧ ᱜᱤᱰᱤ ᱵᱟᱲᱟ ᱞᱮᱫᱟ ᱚᱱᱟ ᱠᱚᱫᱚ ᱦᱟᱨᱟ ᱞᱮᱱ ᱜᱮᱭᱟ ᱟᱫᱚ ᱚᱱᱟ ᱠᱚᱫᱚ ᱨᱚᱦᱚᱭ ᱵᱟᱲᱟ ᱠᱟᱛᱮᱫ ᱱᱚᱜ-ᱚᱭ ᱚᱱᱟ ᱟᱫᱷᱟ ᱫᱷᱩᱨᱟᱹ ᱢᱮᱱᱟᱜ ᱟᱠᱟᱫᱤᱧᱟ, ᱢᱟᱱᱮ ᱚᱱᱟ ᱡᱟᱦᱟᱸ ᱚᱲᱟᱜ ᱫᱷᱟᱨᱮ ᱠᱟᱱᱟ ᱚᱱᱟ ᱠᱚᱫᱚ ᱛᱚᱞᱟ ᱠᱚᱫᱚ ᱟᱹᱣᱨᱤ ᱦᱟᱨᱟᱜ ᱟᱥᱮ,
ᱟᱹᱣᱨᱤ,
ᱦᱮᱸ, ᱛᱟᱦᱚᱸᱞᱮ ᱟᱹᱵᱤᱱ ᱫᱚᱵᱤᱱ ᱚᱞᱚᱜ ᱯᱟᱲᱦᱟᱜ ᱫᱚ ᱥᱮᱱᱚᱜ ᱠᱟᱱ ᱛᱟ ᱵᱮᱱᱟ ᱥᱮ? ᱪᱤᱜᱠᱟ ᱵᱮᱯᱟᱨ ᱛᱟᱵᱮᱱ?
ᱟᱞᱚᱜ ᱯᱟᱲᱦᱟᱣ ᱫᱚ ᱥᱮᱱᱚᱜ ᱠᱟᱱ ᱜᱮᱭᱟ,
ᱦᱩᱸ ᱟᱪᱪᱷᱟ ᱟᱪᱪᱷᱟ ᱛᱟᱦᱚᱸᱞᱮ ᱠᱚᱞᱮᱡᱽ ᱤᱥᱴᱩᱰᱮᱱᱴ᱾
ᱞᱮᱭ ᱫᱟᱞᱤᱧᱼᱼ
ᱦᱮᱞᱳ,
ᱵᱟᱝ ᱟᱡᱚᱢᱚᱜ ᱠᱟᱱᱟ ᱨᱚᱲ?
ᱦᱸ ᱦᱮᱸ ᱟᱹᱰᱤ ᱥᱟᱹᱜᱤᱧ ᱨᱮ ᱢᱮᱱ, ᱟᱸᱡᱚᱢᱚᱜ ᱞᱮᱠᱷᱟᱱ ᱟᱸᱡᱚᱢᱚᱜ ᱠᱟᱱᱟ ᱢᱟᱱᱮ ᱟᱵᱤᱱ ᱫᱚ ᱠᱚᱞᱮᱡᱽ ᱥᱴᱩᱰᱮᱱᱴ ᱛᱚ᱾
ᱠᱚᱞᱮᱡᱽ ᱤᱥᱴᱩᱰᱮᱱᱴ,
ᱦᱮᱸ ᱱᱚᱜ-ᱚᱭ ᱛᱚ ᱦᱮᱸ,
ᱛᱟᱦᱚᱸᱞᱮ ᱚᱱᱛᱮ? ᱟᱹᱵᱤᱱ ᱫᱚ ᱱᱚᱝᱠᱟ ᱵᱤᱨ ᱥᱮᱫ ᱟᱵᱮᱱ ᱫᱚ ᱵᱤᱨ ᱠᱚ ᱢᱮᱱᱟᱜ ᱢᱮᱱᱟᱜ-ᱟ ᱥᱮ ᱵᱟᱹᱱᱩᱜ-ᱟ ᱟᱹᱵᱤᱱ ᱥᱮᱫ ᱫᱚ ᱚᱱᱠᱟ ᱱᱮᱛᱟᱨ ᱫᱚ ᱩᱫ ᱳᱫ ᱢᱟ ᱫᱚᱢᱮ ᱜᱮ ᱮᱢᱚᱱᱚᱜ ᱠᱟᱱᱟ ᱛᱟᱦᱚᱸᱞᱮ ᱟᱵᱤᱱ ᱫᱚ ᱥᱮᱱ ᱵᱟᱲᱟ ᱟᱠᱟᱱ ᱜᱮᱭᱟ ᱥᱮ ᱵᱟᱝᱟ᱾
ᱦᱮᱸ ᱥᱮᱱ ᱵᱟᱲᱟ ᱦᱳᱭ ᱞᱮᱱ ᱜᱮᱭᱟ ᱦᱚᱜ-ᱚᱭ ᱥᱚᱬᱮ ᱵᱟᱲᱟ ᱠᱮᱫᱟᱞᱮ ᱠᱤᱪᱷᱩ ᱫᱤᱱ ᱢᱟᱲᱟᱝ ᱜᱮ᱾
ᱚ ᱟᱪᱪᱷᱟ ᱛᱟᱦᱚᱸᱞᱮ ᱟᱹᱰᱤ ᱡᱟᱹᱥᱛᱤ ᱜᱮ ᱢᱟᱱᱮ ᱦᱮᱸ ᱟᱹᱞᱤᱧ ᱥᱮᱢᱟ ᱵᱤᱨ ᱠᱚᱫᱚ ᱫᱚᱢᱮ ᱜᱮ ᱢᱮᱱᱟᱜ-ᱟ ᱟᱫᱚ- ᱚᱱᱟ ᱜᱮᱞᱤᱧ ᱠᱩᱞᱤ ᱵᱟᱲᱟᱭᱮᱫ ᱵᱮᱱᱟ ᱟᱵᱤᱱ ᱥᱮᱫ ᱫᱚ ᱚᱱᱠᱟ ᱵᱤᱨ ᱠᱚ ᱢᱮᱱᱟᱜ-ᱟ ᱥᱮ ᱵᱟᱹᱱᱩᱜ-ᱟ ᱚᱱᱠᱟ᱾ ᱢᱟᱱᱮ ᱩᱫ ᱦᱟᱞᱟᱱ ᱠᱚᱫᱚ ᱵᱮᱱ ᱥᱮᱱᱚᱜ ᱠᱟᱱ ᱜᱮᱭᱟ ᱥᱮ ᱵᱟᱝᱟ᱾
ᱚ ᱛᱟᱦᱚᱸᱞᱮ ᱵᱤᱨ ᱠᱚᱨᱮ ᱫᱚ ᱟᱵᱤᱱ ᱥᱮᱫ ᱫᱚ ᱵᱟ-ᱟ ᱪᱮᱫ ᱪᱮᱫ ᱳᱰ ᱯᱷᱩᱰ ᱠᱚ ᱮᱢᱚᱱᱚᱜ ᱜᱮᱭᱟ ᱠᱟᱹᱴᱤᱡ ᱧᱩᱛᱩᱢ ᱠᱚᱵᱮᱱ ᱞᱟᱹᱭ ᱵᱟᱲᱟ ᱞᱮᱠᱷᱟᱱ ᱱᱟᱯᱟᱭ ᱠᱚᱜ ᱛᱟᱵᱮᱱ?
ᱛᱚᱨᱢᱟᱞ ᱠᱚ ᱚᱨᱛᱩᱫ ᱠᱚ ᱯᱟᱴᱠᱟ ᱠᱚ ᱵᱩᱴᱠᱟᱹ ᱠᱚ
ᱟᱪᱪᱷᱟ ᱟᱪᱪᱷᱟ ᱚᱱᱟ ᱠᱚ ᱡᱷᱚᱜ ᱡᱚᱛᱚ ᱩᱫᱽ ᱜᱮ ᱮᱱᱛᱟ ᱮᱢᱚᱱᱚᱜ ᱠᱟᱱᱟ ᱥᱮ ᱪᱮᱫᱽᱠᱟ᱾
ᱦᱩᱸ,
ᱟ ᱡᱟᱦᱟᱸ ᱚᱜ ᱚᱨ ᱛᱳᱫ ᱩᱫ ᱵᱮᱱ ᱞᱟᱹᱭ ᱠᱮᱫᱟ ᱚᱱᱟ ᱢᱟ ᱱᱮᱛᱟᱨ ᱫᱚ ᱵᱟᱝ ᱮᱢᱚᱱᱚᱜ ᱜᱮᱭᱟ ᱚᱱᱟ ᱦᱟᱱᱮ ᱠᱟᱹᱞᱤ ᱵᱩᱡᱟᱹ ᱥᱮᱡᱮᱱ ᱥᱮ ᱫᱩᱨᱜᱟᱹ ᱯᱩᱡᱟᱹ ᱥᱮ ᱚᱢᱚᱱᱚᱜ ᱜᱮᱭᱟ, ᱟᱵᱮᱱ ᱥᱮᱫ ᱫᱚ ᱱᱮᱛᱟᱨ ᱚᱱᱚᱜ ᱜᱮᱭᱟ ᱥᱮᱪᱮᱫ?
ᱟᱞᱮ ᱥᱮᱫ ᱫᱚ‌ ᱵᱟᱱᱩᱜ ᱜᱮᱭᱟ᱾
ᱚ ᱟᱪᱪᱷᱟ ᱟᱪᱪᱷᱟ ᱦᱚᱸ᱾ ᱛᱟᱦᱞᱮ ᱟᱵᱮᱱ ᱫᱚ ᱚᱱᱠᱟ ᱵᱤᱨ ᱠᱚᱫᱚ ᱥᱩᱨ ᱜᱮᱛᱟᱵᱮᱱᱟᱜ ᱥᱮ ᱥᱟᱺᱜᱤᱧ ᱨᱮᱜᱮ ᱦᱮᱱᱟᱜ ᱛᱟᱵᱮᱱᱟ?
ᱚᱲᱟᱜ ᱯᱷᱮᱰ ᱠᱚᱨᱮᱜ ᱜᱮ ᱵᱤᱨ ᱫᱚ ᱢᱮᱱᱟᱜᱼᱟ᱾
ᱚ ᱟᱪᱪᱷᱟ ᱟᱰᱤ ᱱᱟᱯᱟᱭ ᱦᱩᱸ, ᱟᱨ ᱱᱚᱝᱠᱟ ᱛᱟᱦᱞᱮ ᱟᱹᱵᱤᱱ ᱫᱚ ᱱᱤᱛᱚᱜ ᱫᱚ ᱚᱲᱟᱜ ᱨᱮᱜᱮ ᱢᱮᱱᱟᱜ ᱵᱮᱱᱟ ᱥᱮ ᱱᱚᱝᱠᱟ ᱵᱟᱭᱨᱮ ᱥᱮᱫ ᱨᱮ ᱦᱮᱱᱟᱜ ᱵᱮᱱᱟ?
ᱚᱲᱟᱜ ᱨᱮᱜᱮ᱾
ᱚ᱾
ᱟᱵᱤᱱ ᱫᱚ ᱛᱟᱦᱞᱮ ᱚᱠᱟᱨᱮ ᱦᱮᱱᱟᱜ ᱵᱤᱱᱟ?
ᱦᱮᱸ ᱟᱹᱞᱤᱧ ᱫᱚ ᱵᱟᱭᱨᱮ ᱦᱮᱱᱟᱜ ᱞᱤᱧᱟ ᱚᱸᱰᱮ ᱟᱹᱞᱤᱧ ᱦᱚᱸ ᱠᱚᱞᱮᱡᱽ ᱠᱚᱨᱮ ᱞᱤᱧ ᱚᱞᱚᱜ ᱜᱮᱭᱟ ᱛᱚ ᱚᱱᱠᱟ ᱦᱳᱥᱴᱮᱞ ᱠᱚᱨᱮ ᱦᱮᱱᱟᱜ ᱞᱤᱧᱟ᱾
ᱚ᱾
ᱟᱨ
ᱛᱚ ᱱᱟᱯᱟᱭ ᱵᱟᱲᱟ ᱜᱮᱛᱚ?
ᱦᱮᱸ ᱚᱞᱟᱜ ᱠᱚᱨᱮ ᱜᱮ ᱱᱟᱯᱟᱭ ᱵᱟᱲᱟ ᱟᱵᱤᱱ ᱜᱮ ᱞᱟ. ᱭ ᱵᱤᱱ ᱚᱲᱟᱜ ᱠᱚᱨᱮ ᱱᱟᱯᱟᱭ ᱵᱟᱲᱟ ᱥᱮ ᱵᱟᱝᱟ?
ᱦᱮᱸ ᱱᱟᱯᱟᱭ ᱵᱟᱲᱟ ᱜᱮ, ᱥᱚᱵ ᱦᱚᱲ ᱜᱮ ᱱᱟᱯᱟᱭ ᱜᱮ᱾
ᱟ᱾
ᱟ ᱢᱚᱱᱮ ᱦᱚᱭ ᱟᱵᱤᱱ ᱫᱚ ᱱᱚᱝᱠᱟ ᱟᱵᱤᱱ ᱦᱚᱸ ᱦᱳᱥᱴᱮᱞ ᱥᱮ ᱢᱮᱥ ᱠᱚᱨᱮ ᱵᱮᱱ ᱛᱟᱦᱮᱱ ᱜᱮᱭᱟ?
ᱢᱮᱥ ᱠᱚᱨᱮᱜ ᱜᱮ᱾
ᱦᱩᱸ ᱦᱮᱸ ᱛᱚ ᱚᱱᱠᱟᱜᱮ ᱟᱹᱵᱤᱱᱟᱜ
ᱦᱩᱸ ᱦᱩᱸ᱾
ᱦᱮᱸ᱾ ᱛᱟᱦᱚᱞᱮ ᱱᱚᱝᱠᱟ ᱛᱟᱞᱦᱮ ᱟᱵᱤᱱ ᱫᱚ ᱰᱟᱝᱨᱤ ᱢᱮᱨᱚᱢ ᱢᱟᱨᱦᱟ ᱠᱚᱫᱚ ᱵᱮᱱ ᱥᱮᱱ ᱵᱟᱲᱟ ᱟᱠᱟᱱ ᱜᱮᱭᱟ ᱥᱮ ᱵᱟᱝᱟ?
ᱦᱮᱸ ᱪᱟᱞᱟᱣ ᱵᱟᱲᱟ ᱦᱩᱭ ᱠᱟᱱ ᱜᱮᱭᱟ ᱵᱤᱨ ᱫᱤᱥᱚᱢ ᱦᱚᱲ ᱦᱩᱭ ᱠᱟᱛᱮ ᱵᱟᱝ ᱪᱟᱞᱟᱜ ᱚᱱᱟ ᱛᱚ ᱞᱟᱹᱭ ᱵᱟᱝ ᱜᱟᱱᱚᱜ-ᱟ᱾
ᱦᱩᱸ᱾ ᱦᱮᱸ ᱛᱚ, ᱛᱤᱱᱟᱹᱜ ᱴᱟᱜ ᱢᱮᱱᱟᱜ ᱠᱚ ᱛᱟᱵᱮᱱᱟ ᱰᱟᱝᱨᱤ ᱢᱮᱨᱚᱢ ᱠᱚᱫᱚ ᱢᱤᱫ ᱯᱟᱞ ᱜᱟᱱ?
ᱵᱟᱲᱟ ᱞᱮᱠᱟ ᱫᱚ ᱢᱮᱱᱟᱜ ᱠᱚᱜᱮᱭᱟ᱾
ᱚ ᱛᱟᱦᱞᱮ ᱟᱵᱤᱱ ᱥᱮᱫ ᱫᱚ ᱚᱱᱠᱟ ᱡᱮᱦᱮᱛᱩ ᱵᱮᱱ ᱢᱮᱱᱟᱜ ᱠᱚᱜᱮᱭᱟ ᱛᱟᱦᱞᱮ ᱱᱟᱦᱮᱞ ᱛᱮᱵᱮᱱ ᱥᱤ ᱦᱚᱪᱚᱭ ᱜᱮᱭᱟ ᱢᱟᱱᱮ ᱢᱟᱴᱷ ᱠᱚᱫᱚ ᱥᱮ ᱱᱚᱝᱠᱟ ᱴᱨᱟᱠᱴᱟᱨ ᱠᱚ ᱜᱟᱹᱰᱤ ᱠᱚᱛᱮ ᱵᱮᱱ ᱥᱤᱭᱟ? ᱥᱤ ᱪᱚᱭ ᱜᱮᱭᱟ᱾
ᱦᱮᱸ ᱟᱫᱚ ᱡᱟᱦᱟᱸ ᱠᱚᱨᱮᱜ ᱵᱟᱝ ᱵᱚᱞᱚᱜᱼᱟ ᱦᱟᱸᱜ ᱴᱟᱠᱴᱟᱨ ᱱᱟᱦᱮᱞ ᱚᱱᱟ ᱠᱚᱨᱮᱜ ᱫᱚ ᱱᱤᱡᱮᱨᱟᱜ ᱱᱟᱦᱮᱞ ᱛᱮᱜᱮ ᱫᱤᱱ ᱦᱩᱭᱩᱜᱼᱟ᱾
ᱦᱩᱸ᱾
ᱟᱯᱮ ᱥᱮ ᱫᱚ ᱪᱮᱫ ᱞᱮᱠᱟ?
ᱟᱹᱞᱤᱧ ᱥᱮᱫ ᱫᱚ ᱪᱤᱠᱠᱟ ᱦᱚᱸᱜᱼᱚᱭ ᱡᱟᱦᱟᱸ ᱨᱮ ᱧᱮᱞ ᱵᱮᱱ ᱱᱚᱝᱠᱟ ᱡᱟᱦᱟᱸ ᱛᱚᱞᱟ ᱠᱚ ᱜᱤᱰᱤ ᱛᱚᱞᱟ ᱠᱚ ᱜᱤᱰᱤ ᱥᱚᱢᱚᱭ ᱫᱚ ᱚᱱᱠᱟ ᱵᱮᱥᱤ ᱠᱮᱠᱟ ᱫᱚ ᱱᱟᱦᱮᱞ ᱜᱮᱞᱤᱧ ᱵᱮᱵᱚᱦᱟᱨ ᱜᱮᱭᱟ ᱟᱨ ᱚᱱᱠᱟ ᱦᱩᱲᱩ ᱠᱚ ᱨᱚᱦᱚᱭ ᱞᱟᱹᱜᱤᱫ ᱛᱚ ᱩᱱᱫᱚ ᱧᱮᱞ ᱵᱮᱱ ᱦᱟᱸᱜ ᱛᱚ ᱠᱷᱮᱛ ᱠᱚ ᱧᱮᱞ ᱵᱮᱱ ᱜᱚᱴᱟ ᱨᱚᱦᱚᱭᱟ ᱡᱟᱵᱟ ᱞᱮ ᱠᱚ ᱢᱟᱱᱮ ᱩᱱᱟᱹᱜᱴᱟ ᱢᱟᱱᱮ ᱞᱮᱭᱟᱵᱤᱱ ᱡᱮ ᱟᱹᱰᱤ ᱛᱟᱭᱚᱢᱱᱟᱞᱤᱧ, ᱚᱱᱟ ᱠᱟᱨᱚᱱ ᱛᱮ ᱟᱹᱰᱤ ᱞᱚᱜᱚᱱ ᱧᱚᱜ ᱦᱩᱭ ᱠᱟᱹᱢᱤ ᱠᱚ ᱚᱱᱟ ᱠᱟᱨᱛᱮ ᱴᱮᱠᱴᱟᱨ ᱜᱮ ᱢᱟᱱᱮ ᱵᱮᱥᱤᱨ ᱵᱷᱟᱜᱽ ᱫᱚ ᱵᱮᱵᱚᱦᱟᱨ ᱜᱮ ᱦᱩᱭᱩᱜ ᱜᱮᱭᱟ᱾ ᱦᱮᱸ ᱚᱱᱠᱟ ᱵᱮᱯᱟᱨ᱾ ᱟᱫᱚ ᱰᱟᱹᱝᱜᱨᱤ ᱢᱮᱨᱚᱢ ᱠᱚᱫᱚ ᱢᱟᱱᱮ ᱢᱟᱨᱦᱟ ᱵᱮᱱ ᱥᱮᱱ ᱵᱟᱲᱟ ᱠᱟᱱᱟ ᱛᱟᱞᱦᱮ ᱢᱮᱨᱚᱢ ᱠᱚ ᱫᱚ ᱦᱟᱸᱜ ᱱᱤᱛᱚᱜ ᱫᱚ ᱦᱟᱸᱜ ᱞᱮ ᱚᱱᱠᱟ ᱵᱚᱨᱥᱟ ᱠᱟᱞ ᱨᱮᱵᱤᱱ ᱥᱮᱱ ᱵᱟᱲᱟ ᱟᱠᱟᱱᱟ ᱢᱮᱨᱚᱢ ᱠᱚᱵᱮᱱ ᱤᱫᱤ ᱵᱟᱲᱟ ᱠᱟ
ᱵᱟᱝ ᱵᱟᱝ ᱚᱱᱠᱟ ᱫᱚ ᱟᱞᱮ ᱱᱤᱛᱳᱜ ᱡᱟᱭᱜᱟ ᱵᱟᱝ ᱛᱟᱦᱮᱱᱟ ᱚᱱᱟ ᱠᱷᱟᱹᱛᱤᱨ ᱛᱮ ᱵᱟᱝ ᱞᱮ ᱤᱫᱤ ᱠᱚ ᱜᱮᱭᱟ,
ᱦᱮᱸ ᱟᱹᱰᱤ ᱥᱟᱺᱜᱤᱧ ᱨᱮ ᱟᱵᱤᱱᱟᱜ ᱨᱚᱲ ᱟᱸᱡᱚᱜ ᱠᱟᱱᱟ ᱠᱟᱹᱴᱤᱡ ᱥᱩᱨ ᱥᱮᱫ ᱵᱮᱱ ᱨᱚᱲ ᱞᱮᱠᱷᱟᱱ ᱱᱟᱯᱟᱭ ᱠᱚᱜ ᱛᱟᱵᱤᱱᱟ᱾
ᱢᱮᱨᱢᱚ ᱫᱚᱞᱮ ᱟᱛᱤᱧ ᱵᱟᱲᱟ ᱠᱚ ᱜᱮᱭᱟ,
ᱚᱸ ᱦᱟᱯᱮ ᱦᱟᱯᱮ ᱦᱟᱯᱮ, ᱟᱨ ᱱᱮᱛᱟᱨ ᱢᱟ ᱧᱮᱵᱮᱱ ᱥᱚᱨᱠᱟᱨᱮ ᱞᱟᱹᱜᱩ ᱠᱟᱫᱟᱭ ᱡᱮ ᱚᱱᱠᱟ ᱰᱟᱹᱝᱨᱤ ᱠᱚ ᱫᱚ ᱟᱠᱷᱨᱤᱧ ᱵᱟᱲᱟ ᱠᱚ ᱫᱚ ᱵᱟᱝ ᱦᱳᱭᱳᱜ ᱠᱟᱱᱟ ᱱᱚᱣᱟ ᱠᱚ ᱫᱤᱠᱞᱮ ᱪᱮᱫ ᱵᱮᱱ ᱞᱟᱹᱭ ᱪᱚᱭᱟ ᱱᱚᱣᱟ ᱠᱚᱫᱚ? ᱠᱤᱧ ᱦᱳᱭ ᱞᱮᱱᱠᱷᱟᱱ ᱱᱟᱯᱟᱭ ᱠᱚᱜᱼᱟ ᱥᱮ ᱵᱟᱝ ᱠᱷᱟᱨᱤᱧ ᱡᱟ ᱢᱟᱱᱮ ᱮᱢ ᱠᱚᱜ-ᱟᱭ ᱚᱱᱟᱜᱮ ᱵᱷᱟᱮ ᱪᱟᱞᱟᱜ ᱠᱟᱱᱟ ᱾
ᱡᱟᱦᱟᱸ ᱠᱤᱨᱤᱧ ᱟᱹᱷᱨᱤᱧ ᱪᱚᱞ ᱛᱟᱦᱮᱱ ᱠᱷᱟᱱ ᱫᱚ ᱱᱟᱯᱟᱭ ᱠᱚᱜ ᱜᱮᱭᱟᱢ ᱢᱟ ᱠᱟᱨᱚᱱ ᱛᱮ ᱟᱵᱚ ᱟᱹᱛᱩ ᱫᱟ ᱥᱮ
ᱟᱨ ᱩᱱᱠᱩ ᱫᱚ ᱚᱱᱮ ᱰᱟᱹᱝᱜᱨᱤ ᱢᱮᱨᱚᱢ ᱢᱟ ᱟᱠᱷᱨᱤᱧ ᱠᱤᱨᱤᱧ ᱟᱠᱷᱨᱤᱧ ᱞᱟᱹᱜᱤᱫ ᱠᱚ ᱫᱚᱦᱚ ᱠᱟᱜ ᱠᱚᱣᱟ ᱢᱮᱱᱠᱷᱟᱱ ᱚᱱᱟ ᱡᱟᱦᱟᱸ ᱠᱚ ᱜᱚᱡ ᱜᱚᱫᱮᱜ ᱠᱚᱣᱟ, ᱚᱱᱟ ᱠᱚ ᱤᱫᱤ ᱠᱟᱛᱮᱫ ᱫᱚ ᱵᱤᱨᱳᱫ ᱨᱮᱜᱮ ᱢᱮᱱᱟᱜ ᱞᱤᱧᱟᱹ ᱢᱮᱱ ᱠᱷᱟᱱ ᱠᱤᱨᱤᱧ ᱟᱹᱠᱷᱨᱤᱧ ᱦᱳᱭ ᱞᱮᱱ ᱠᱷᱟᱱ ᱱᱟᱯᱟᱭ ᱠᱚᱜ ᱠᱟᱨᱚᱱ ᱟᱞᱮ ᱚᱲᱟᱜ ᱦᱚᱸ ᱰᱟᱹᱝᱜᱨᱤ ᱢᱮᱱᱟᱜ ᱠᱚᱣᱟ ᱛᱚ ᱚᱱᱟ ᱠᱷᱟᱹᱛᱤᱨ ᱛᱮ ᱚᱱᱟ ᱟᱹᱞᱤᱧᱟᱜ ᱢᱚᱛᱟᱢᱚᱛ,
ᱟᱪᱪᱷᱟ ᱟᱪᱪᱷᱟ, ᱟᱨ ᱱᱚᱝᱠᱟ ᱡᱟᱦᱟᱸ ᱵᱮᱱ ᱞᱟᱹᱭ ᱠᱮᱫᱟ ᱜᱚᱡ ᱠᱚᱣᱟ ᱠᱚ ᱛᱟᱦᱟᱞᱮ ᱰᱟᱹᱝᱜᱨᱤ ᱠᱚᱫᱚ ᱡᱩᱫᱤ ᱠᱚ ᱦᱟᱛᱟᱣ ᱠᱮᱫ ᱠᱚᱣᱟ ᱛᱟᱦᱚᱞᱮ ᱚᱱᱟ ᱠᱚᱫᱚ ᱪᱮᱫ ᱞᱤᱜᱤᱫ ᱟᱫᱚ ᱵᱟᱝᱦᱚᱸ ᱰᱟᱹᱝᱜᱨᱤ ᱵᱮᱥᱤᱨ ᱧᱮᱞ ᱵᱮᱱ ᱡᱟᱦᱟᱸᱟᱭ ᱦᱟᱛᱟᱣᱮᱫ, ᱵᱮᱥᱤᱨ ᱵᱷᱟᱜᱽ ᱟᱵᱚᱨᱮᱱ ᱡᱟᱦᱟᱸ ᱛᱩᱲᱩᱠ ᱢᱩᱥᱞᱟᱹ ᱠᱚ ᱢᱮᱛᱟ ᱠᱚ ᱠᱟᱱᱟ ᱱᱩᱠᱩ ᱜᱮ ᱵᱟᱹᱲᱛᱤ ᱠᱚ ᱦᱟᱛᱟᱣ ᱠᱚᱣᱟ, ᱛᱟᱦᱞᱮ ᱱᱩᱠᱩ ᱫᱚ ᱢᱟᱱᱮ ᱜᱮᱡ ᱞᱤᱜᱤᱫ ᱠᱚ ᱦᱟᱛᱟᱣ ᱠᱚᱣᱟ ᱟᱵᱮᱱ ᱫᱚ ᱞᱟᱦᱟ ᱛᱮ ᱵᱟᱵᱮᱱ ᱟᱹᱠᱷᱤᱧ ᱵᱟᱲᱟᱣᱟ ᱰᱟᱹᱜᱽᱨᱤ?
ᱛᱟᱠᱚᱣᱟ ᱢᱮ ᱱᱠᱷᱟᱱ ᱟᱹᱞᱤᱧᱟᱜ ᱢᱮᱱᱫᱟ ᱡᱮ ᱰᱟᱝᱨᱤ ᱜᱚᱡ ᱨᱮᱛ ᱦᱳᱭ ᱛᱚ ᱵᱟᱝ ᱞᱮ ᱱᱤᱡᱮᱨ ᱛᱮᱢ ᱠᱤᱨᱤᱧ ᱟᱹᱠᱷᱤᱨᱤᱧ ᱚᱱᱟ ᱦᱚᱸ ᱠᱟᱛᱷᱟ ᱜᱮ ᱩᱱᱠᱩ ᱠᱤᱨᱤᱧ ᱠᱚ ᱠᱚ ᱚᱠᱟ ᱨᱮᱠᱚ ᱫᱚᱦᱚ ᱠᱚᱣᱟ ᱠᱚ ᱜᱚᱡ ᱞᱮᱠᱷᱟᱱ? ᱟᱹᱰᱤ ᱨᱚᱠᱚᱢ ᱢᱤᱫᱴᱮᱱ ᱛᱩᱞᱟᱹ ᱡᱚᱠᱷᱟ ᱞᱮᱠᱷᱟᱱ ᱟᱹᱰᱤ ᱨᱚᱠᱚᱢ ᱛᱮ ᱠᱟᱛᱷᱟ ᱩᱰᱩᱠᱚᱜᱼᱟ ᱾
ᱦᱳᱭ, ᱟᱫᱚ ᱱᱚᱣᱟ ᱫᱚ, ᱢᱮᱱ ᱫᱟᱹᱧ ᱡᱷᱚᱛᱚ ᱦᱚᱲᱟᱜ ᱢᱤᱫᱴᱮᱱ ᱢᱤᱫᱴᱮᱱ ᱡᱟᱦᱟᱸ ᱫᱷᱚᱨᱚᱢ ᱢᱮᱱᱟᱜ ᱛᱟᱠᱚᱣᱟ ᱡᱟᱦᱟᱸ, ᱦᱳᱭ ᱚᱱᱟ ᱚᱱᱟ ᱦᱤᱥᱟᱹᱵᱽ ᱛᱮ ᱡᱷᱚᱛᱚ ᱠᱚ ᱥᱮᱱᱚᱜ ᱠᱟᱱᱟ ᱢᱟᱱᱮ ᱥᱮᱱᱚᱜ ᱜᱮᱭᱟ ᱠᱚ ᱾ ᱩᱱᱠᱩ ᱡᱮᱢᱚᱱ ᱱᱚᱣᱟ ᱠᱚ ᱫᱷᱚᱨᱚᱢ ᱛᱟᱠᱚ ᱡᱮ ᱦᱮᱸ, ᱠᱚ ᱜᱚᱡ ᱟᱠᱣᱟ ᱥᱮ ᱪᱤᱠᱟᱹ ᱠᱚᱣᱟ ᱠᱚ ᱚᱱᱟ ᱫᱚ ᱟᱠᱚᱣᱟᱜ ᱫᱷᱚᱨᱚᱱ ᱟᱠᱚ ᱠᱚ ᱵᱩᱡᱟ ᱾ ᱛᱟᱵᱚᱞᱮ ᱱᱚᱜᱼᱚᱭ ᱡᱟᱦᱟᱸ ᱥᱚᱨᱠᱟᱨ ᱞᱟᱹᱜᱩ ᱠᱟᱫᱟᱭ ᱡᱮ ᱰᱟᱹᱝᱨᱤ ᱢᱤᱦᱩ ᱫᱚ ᱟᱹᱠᱷᱨᱤᱧ ᱫᱚ ᱵᱟᱝ ᱜᱟᱱᱚᱜᱼᱟ ᱾ ᱱᱚᱣᱟ ᱠᱚ ᱵᱟᱝ ᱠᱷᱟᱹᱛᱤᱨ ᱛᱮ ᱟᱹᱰᱤ ᱦᱚᱲᱟᱜ ᱡᱟᱦᱟᱸ, ᱰᱟᱹᱝᱨᱤ ᱜ ᱥᱩᱫᱷᱩ ᱡᱟᱦᱟᱸᱭ ᱪᱟᱥ ᱠᱚᱣᱟ ᱠᱚ ᱧᱮᱞ ᱯᱮ ᱩᱱᱠᱩᱣᱟᱜ ᱠᱤᱱᱛᱩ ᱟᱹᱰᱤ ᱜᱟᱱ ᱠᱚᱥᱴᱚ ᱦᱳᱭᱳᱜ ᱠᱟᱱᱟ, ᱱᱚᱣᱟ ᱠᱚ ᱠᱟᱛᱷᱟ ᱞᱤᱧ ᱵᱟᱨᱭᱟ ᱯᱮᱭᱟ ᱵᱚᱭᱦᱟ ᱦᱚᱲ ᱠᱚ ᱢᱮᱛᱟᱜ ᱞᱤᱧᱟ ᱦᱩᱸ ᱚᱱᱟ ᱠᱟᱛᱷᱟ ᱟᱵᱤᱱ ᱞᱤᱧ ᱠᱩᱞᱤ ᱠᱮᱫ ᱵᱮᱱᱟ ᱡᱮ ᱱᱚᱝᱠᱟ ᱰᱟᱹᱝᱨᱤ ᱠᱚᱫᱚ ᱟᱹᱠᱷᱨᱤᱧ ᱡᱟᱦᱟᱸ ᱠᱚ ᱞᱟᱦᱟᱛᱮ ᱦᱳᱭᱳᱜ ᱠᱟᱱᱛᱮ ᱚᱱᱟ ᱠᱚ ᱫᱚ ᱵᱟᱹᱞᱤ ᱛᱟᱦᱮᱸ ᱞᱮᱱᱟ ᱥᱮ ᱵᱟᱹᱲᱤᱡ ᱛᱟᱦᱮᱸ ᱞᱮᱱᱟ? ᱦᱩᱸ,
ᱟᱵᱤᱱ ᱱᱟᱜ ᱢᱚᱛᱟᱢᱚᱛ ᱪᱮ ᱞᱟᱹᱭ ᱫᱟᱵᱤᱱ ᱟᱠᱷᱨᱤᱧ ᱫᱟᱞᱤᱧ ᱥᱮ ᱵᱟᱝ,
ᱦᱩᱸ ᱛᱟᱦᱚᱞᱮ ᱟᱵᱤᱱ ᱫᱚ ᱚᱠᱟᱴᱟᱜ ᱤᱭᱟᱨ ᱨᱮᱱ ᱮᱥᱴᱩᱰᱮᱱᱴ ᱠᱟᱱᱟᱵᱮᱱ?
ᱦᱩᱸ,
ᱟᱞᱤᱧ ᱫᱚ ᱯᱷᱟᱥᱴ ᱤᱭᱟᱨ ᱨᱮᱱ ᱾
ᱯᱷᱟᱥᱴ ᱤᱭᱟᱨ᱾
ᱦᱩᱸ,
ᱚ ᱛᱤᱠᱟᱹ ᱡᱟᱹᱯᱤᱫ ᱵᱩᱡᱷᱟᱹᱣᱮᱫ ᱞᱮᱵᱤᱱᱟ? ᱡᱮ ᱚᱝᱠᱟ ᱵᱮᱱ ᱨᱚᱲ ᱮᱫᱟ ᱚᱱᱮ ᱟᱹᱰᱤ ᱥᱟᱺᱜᱤᱧ ᱨᱮ ᱾
ᱵᱷᱟᱸᱰᱟᱱ ᱞᱟᱹᱜᱤᱫ ᱵᱚᱦᱚ ᱚᱱᱠᱟ ᱜᱮ᱾
ᱱᱚᱫᱢᱚᱨᱚ
ᱦᱮᱞᱳ᱾
ᱦᱮᱸ ᱢᱮᱱᱫᱟᱞᱤᱧ ᱫᱟᱜ ᱡᱟᱹᱯᱩᱮᱫᱟᱭ ᱛᱚ ᱚᱱᱟᱛᱮ ᱠᱚ ᱞᱟᱜᱟᱣ ᱟᱠᱟᱫ ᱞᱤᱧᱟ᱾
ᱚ ᱟᱪᱪᱷᱟ-ᱟᱪᱪᱷᱟ-ᱟᱪᱷᱟ ᱰᱟᱠᱛᱟᱨ ᱚᱲᱟᱜ ᱠᱚᱫᱚ ᱵᱟᱵᱤᱱ ᱯᱷᱳᱱ ᱵᱟᱲᱟ ᱠᱟᱱ ᱛᱮ?
ᱰᱟᱠᱛᱟᱨ ᱚᱲᱟ ᱪᱟᱞᱟ ᱦᱩᱭ ᱠᱟᱱᱟ ᱟᱫᱚ ᱨᱟᱱ ᱠᱚᱫᱚ ᱠᱚ ᱮᱢ ᱠᱟᱫᱟ ᱢᱮᱱᱠᱷᱟᱱ ᱱᱤᱫ ᱛᱮᱫᱚ ᱟᱨ ᱵᱟᱝ ᱴᱷᱤᱠᱚᱜ-ᱟ ᱥᱮ᱾
ᱚ ᱦᱮᱸ ᱚᱱᱟ ᱫᱚ ᱢᱟ ᱠᱟᱛᱷᱟ ᱠᱟᱱ ᱜᱮᱭᱟ, ᱟᱨ ᱠᱚᱴᱤᱱᱤᱭᱩ ᱡᱚᱢ ᱤᱫᱤ ᱵᱤᱱ ᱟᱫᱚ ᱵᱤᱱ ᱵᱮ ᱵᱮᱥᱚᱜ ᱜᱮᱭᱟ ᱚᱱᱟ ᱫᱚ ᱟᱨ ᱱᱚᱝᱠᱟ ᱵᱚᱨᱥᱟ ᱠᱟᱞ ᱫᱚ ᱵᱮᱥᱤᱴᱟᱜ ᱡᱮᱱ ᱦᱚᱲ ᱡᱮᱱ-ᱢᱮᱱ ᱠᱚ ᱢᱟᱸᱫᱟᱜ ᱜᱮᱭᱟ ᱡᱮᱱ-ᱢᱮᱱ ᱢᱟᱸᱫᱟ ᱠᱷᱳᱜ ᱢᱟᱸᱫᱟ ᱨᱩᱣᱟᱹ ᱥᱮ ᱟᱹᱰᱤ ᱠᱤᱪᱷᱩ ᱦᱮᱱ ᱛᱮᱱ, ᱦᱮᱸ
ᱦᱳᱭ᱾
ᱦᱩᱸ, ᱟᱹᱞᱤᱧ ᱫᱚ ᱚᱱᱠᱟ ᱛᱚ ᱜᱚ, ᱵᱚᱠᱚᱸᱧ ᱛᱟᱠᱚ ᱦᱮᱱᱟᱜ ᱠᱚᱣᱟ ᱩᱱᱠᱩ ᱧᱮᱞᱮᱫ ᱠᱚᱣᱟ ᱞᱤᱧ ᱟᱹᱰᱤ ᱜᱟᱱ ᱠᱚ ᱚᱱᱮ ᱵᱮᱴ ᱨᱮᱠᱚ ᱜᱤᱛᱤᱡ ᱠᱟᱱᱟ ᱠᱚ ᱩᱱᱠᱩ, ᱫᱚᱢᱮ ᱠᱚ ᱢᱟᱸᱫᱟ ᱜᱚᱜ ᱠᱟᱱᱟ ᱠᱚ ᱦᱮᱸ᱾
ᱞᱟᱹᱵᱤᱫ
ᱟᱞᱮ ᱱᱚᱣᱟ ᱡᱟᱦᱟᱸ ᱤᱭᱟᱹ ᱟᱲᱮᱞᱟᱜ ᱚᱱᱟᱢᱟ ᱟᱯᱮᱥᱮᱫ ᱪᱮᱫ ᱠᱚ ᱢᱮᱛᱟᱜᱼᱟ ᱵᱷᱤᱛᱟᱹ ᱞᱟᱜ ᱥᱮ ᱟᱲᱮᱞᱟ?
ᱪᱮᱫ ᱫᱤᱯᱤᱞ ᱵᱟ ᱵᱟ ᱚᱱᱟ ᱫᱚ ᱟᱲᱮ ᱥᱮᱫ ᱦᱚᱸ ᱟᱲᱮ ᱞᱟᱜ ᱜᱮᱠᱚ ᱢᱮᱛᱟ ᱠᱚᱣᱟ ᱡᱟᱵᱤᱥᱮ ᱫᱤᱯᱤᱞᱟᱜ ᱠᱚ ᱢᱮᱛᱟᱜ ᱜᱮ᱾
ᱵᱟ ᱵᱟ ᱟᱨ ᱢᱮᱨᱚᱢ ᱤᱫᱤ
ᱚ ᱦᱮᱸ ᱛᱚ ᱢᱟ ᱦᱮᱸ ᱚᱱᱟ ᱠᱚᱫᱚ ᱟᱸ ᱠᱚᱛᱚ-ᱠᱚᱛᱚ ᱡᱟᱭᱜᱟ ᱥᱮᱫ ᱢᱟ ᱟᱞᱟᱜᱽ-ᱟᱞᱟᱜᱽ ᱜᱮᱭᱟ ᱮᱱᱛᱮ ᱮᱠᱴᱩ ᱞᱟᱜᱤ ᱵᱟᱨᱭᱟ ᱯᱭᱟ ᱵᱚᱭᱦᱟᱜ ᱥᱟᱛᱮ ᱞᱤᱧ ᱜᱚᱞᱯᱚ ᱠᱮᱫᱟ᱾ ᱛᱚ ᱩᱱᱠᱩ ᱥᱮᱫᱟ ᱟᱨ ᱱᱚᱣᱟ ᱡᱟᱦᱟᱸ ᱮᱰᱩᱠᱮᱥᱚᱱ ᱱᱤᱭᱮ ᱩᱱᱠᱩ ᱥᱮᱫ ᱢᱟ ᱟᱨᱦᱚᱸ ᱟᱞᱟᱫᱟ ᱟᱵᱮᱱ ᱟᱵᱚ ᱫᱚ ᱢᱟᱱᱮ ᱠᱚᱞᱮᱡᱽ ᱵᱚᱱ ᱵᱷᱚᱨᱛᱤᱭᱮᱱᱟ ᱫᱤᱭᱮᱯᱚᱨ ᱞᱟᱹᱭ ᱟᱠᱚ ᱯᱥᱴ ᱤᱭᱟᱨ ᱠᱤᱱᱛᱩ ᱩᱱᱠᱩ ᱫᱚ ᱚᱱᱟ ᱫᱚ ᱵᱟᱝ ᱟᱠᱚ ᱤᱞᱤᱵᱷᱮᱱ ᱨᱮᱠᱚ ᱵᱷᱚᱨᱛᱤᱭᱮᱱᱟ ᱠᱚ ᱚᱱᱟ ᱜᱮ ᱠᱚ ᱢᱮᱛᱟ ᱠᱚᱣᱟ ᱯᱟᱥᱴ ᱤᱭᱟᱨ ᱫᱚ᱾ ᱡᱟ ᱜᱨᱮᱡᱩᱭᱮᱥᱚᱱ ᱠᱚ ᱡᱟᱦᱟᱸ ᱠᱚᱢᱯᱞᱤᱴ ᱟᱠᱚ ᱚᱱᱟ ᱫᱚ ᱯᱷᱟᱥᱴ ᱥᱮᱠᱮᱱᱰ ᱤᱭᱟᱨ ᱯᱚᱨᱮ ᱫᱚ ᱢᱟᱱᱮ ᱩᱱᱠᱩ ᱫᱚ ᱴᱩᱭᱮᱞᱵᱷ ᱯᱚᱨᱮ ᱚᱱᱟᱜᱮ ᱢᱮᱛᱟᱜ ᱠᱟᱱᱟ ᱠᱚ ᱥᱮᱠᱮᱱᱰ ᱤᱭᱟᱨ᱾ ᱥᱮᱠᱮᱱ ᱮᱤᱭᱟᱨ ᱯᱚᱨᱮ ᱟᱠᱚ ᱫᱚ ᱜᱨᱮᱡᱩᱭᱮᱥᱮᱱ ᱞᱟᱹᱜᱤᱫ ᱠᱚ ᱮᱯᱞᱟᱭ ᱫᱟᱲᱮᱭᱟᱜᱼᱟ ᱦᱳᱭ᱾
ᱦᱮᱸ, ᱚᱱᱟᱜᱮ ᱟ ᱟᱹᱰᱤᱜᱟᱱ ᱱᱚᱝᱠᱟ ᱵᱚᱭᱦᱟ ᱠᱚᱛᱮ ᱜᱚᱞᱯᱚ ᱵᱟᱲᱟ ᱦᱩᱭᱩᱜ ᱠᱟᱱᱟ᱾ ᱥᱮ ᱢᱮᱥᱟᱭᱮᱱ ᱛᱮᱠᱚ ᱛᱮ ᱟᱹᱰᱤᱜᱟᱱ ᱱᱟᱯᱟᱭ ᱞᱤᱧ ᱵᱩᱡ ᱠᱮᱫᱟ ᱱᱚᱣᱟ ᱮᱯᱥ ᱛᱟᱞᱟᱛᱮ ᱦᱮᱸ᱾
ᱦᱳᱭ᱾
ᱛᱟᱦᱚᱞᱮ ᱟᱵᱤᱱ ᱫᱚ ᱱᱚᱣᱟ ᱫᱚ ᱛᱤᱱ ᱚᱱᱮ ᱛᱤᱥ ᱠᱚᱛᱮ ᱵᱮᱱ ᱴᱤᱭᱩᱥᱚᱱ ᱵᱮᱱ ᱥᱴᱟᱴ ᱠᱟᱫᱟ?
ᱱᱚᱜ-ᱚᱭ ᱱᱮᱛᱟᱨ ᱜᱮ᱾
ᱦᱮᱸ ᱮᱠᱟᱱᱛᱚ ᱦᱮᱸ ᱛᱚ᱾ ᱛᱟᱦᱞᱮ ᱟᱵᱤᱱ ᱱᱚᱣᱟ ᱠᱚ ᱞᱟᱹᱭ ᱵᱮᱱ ᱱᱚᱣᱟ ᱠᱚ ᱤᱭᱩᱡᱽ ᱠᱟᱛᱮᱫ ᱪᱮᱠᱟ ᱵᱮᱱ ᱵᱩᱡ ᱫᱟ ᱱᱟᱯᱟᱭ ᱜᱮ᱾ ᱥᱮ ᱵᱟᱹᱲᱤᱡᱽ ᱜᱮ ᱟᱵᱤᱱ ᱱᱚᱣᱟ ᱞᱟᱹᱭ ᱢᱟᱱᱮ ᱵᱟᱨᱭᱟ ᱯᱮᱭᱟ ᱠᱟᱛᱷᱟ ᱞᱟᱹᱭ ᱢᱟᱲᱟᱝᱟ᱾
ᱞᱟᱦᱟ ᱞᱟᱥᱟᱲᱦᱮᱫ ᱵᱩᱡᱷᱟᱹᱣ ᱠᱟᱱᱟ ᱞᱟᱦᱟ ᱥᱮᱫ ᱞᱟᱦᱟ ᱤᱫᱤ ᱞᱮᱱᱠᱷᱟᱱ ᱡᱟᱞᱟ-ᱟ,
ᱦᱮᱞᱳ᱾
ᱚᱱᱠᱟ ᱜᱮ ᱚᱱᱠᱟ ᱜᱮ ᱵᱩᱡᱷᱟᱹᱣ ᱠᱟᱱᱟ ᱢᱮᱱᱠᱟᱷᱟᱱ ᱞᱟᱦᱟ ᱥᱮᱫ ᱞᱟᱦᱟ ᱪᱟᱞᱟᱣ ᱞᱮᱱᱠᱷᱟᱡ ᱫᱚᱦᱚᱭ ᱜᱤᱭᱟ᱾ ᱟᱫᱚ ᱪᱮᱫ ᱵᱤᱱ ᱠᱚᱨᱟᱣᱟᱱ ᱠᱟᱱᱟ?
ᱚᱸ, ᱟᱨ ᱱᱚᱝᱠᱟ ᱱᱚᱣᱟ ᱨᱮ ᱡᱮ ᱟᱵᱮᱱ ᱥᱟᱶ ᱛᱮ ᱡᱟᱦᱟᱸᱭ ᱠᱚ ᱜᱚᱞᱯᱚᱭᱮᱫᱟ ᱢᱟᱱᱮ ᱵᱮᱴ ᱞᱮᱝᱜᱩᱭᱮᱡᱽ ᱛᱮᱠᱚ ᱜᱚᱞᱯᱚᱭ ᱫᱟ ᱚᱱᱠᱟ ᱠᱤ ᱦᱩᱭ ᱵᱟᱲᱟ ᱟᱠᱟᱱᱟ?
ᱵᱟ ᱵᱟ ᱤᱱᱠᱟᱹ ᱫᱚ ᱵᱟᱝ ᱦᱩᱭ ᱵᱟᱲᱟ ᱟᱠᱟᱱᱟ᱾
ᱦᱩᱸ ᱦᱩᱸ ᱚᱵᱚᱥᱥᱳᱭ ᱱᱚᱣᱟ ᱫᱚ ᱡᱮᱦᱮᱛᱩ ᱟᱵᱚ ᱥᱟᱱᱛᱟᱲ ᱠᱚ ᱛᱟᱞᱟ ᱫᱤᱠ ᱞᱤᱭᱮ ᱢᱤᱫᱴᱮᱱ ᱮᱯᱥ ᱠᱟᱱᱟ, ᱱᱚᱣᱟ ᱠᱚᱨᱮ ᱫᱚ ᱚᱱᱟ ᱠᱚ ᱢᱟᱱᱮ ᱵᱟᱝ ᱥᱮᱱᱚᱜ ᱜᱮ ᱵᱷᱟᱞᱮᱭᱟ᱾ ᱟᱨ ᱵᱟᱝ ᱥᱮᱱᱚᱜ ᱜᱮ ᱵᱷᱟᱹᱞᱮᱭᱟ ᱢᱟᱱᱮ ᱫᱚ ᱱᱚᱝᱠᱟ ᱫᱚ ᱵᱟᱝ ᱠᱟᱱᱟ ᱵᱟᱝ ᱥᱮᱱᱚᱜ ᱵᱷᱟᱞᱮᱭᱟ ᱚᱱᱮ ᱡᱮᱦᱮᱛᱩ ᱟᱵᱤᱱ ᱢᱤᱫᱴᱟᱱ ᱠᱩᱲᱤ ᱦᱚᱯᱚᱱ ᱠᱟᱱᱟ ᱵᱮᱱ ᱟᱵᱮᱱ ᱛᱚ ᱚᱱᱮ ᱩᱞᱴᱟᱹ ᱯᱟᱞᱴᱟ ᱠᱟᱛᱷᱟ ᱫᱚ ᱞᱟᱹᱭ ᱫᱚ ᱢᱟᱱᱮ ᱵᱟᱝ ᱴᱷᱤᱠᱟ, ᱥᱮ ᱪᱮᱫ?
ᱦᱳᱭ ᱦᱳᱭ᱾
ᱦᱩ, ᱟᱨ ᱱᱚᱣᱟ ᱛᱟᱞᱦᱮ ᱢᱤᱫ ᱫᱷᱟᱣ ᱟᱵᱮᱱ ᱱᱚᱣᱟ ᱮᱯᱥ ᱠᱚᱛᱮ ᱢᱤᱫ ᱫᱷᱟᱣ ᱟᱨᱱᱤᱝ ᱠᱚᱫᱚ ᱦᱩᱭ ᱟᱠᱟᱱ ᱛᱟᱵᱮᱱᱟ ᱥᱮ ᱵᱟᱝᱟ?
ᱵᱟᱝ ᱟᱨᱱᱤᱝ ᱠᱚᱫᱚ ᱵᱟᱝ ᱦᱩᱭ ᱠᱟᱱᱟ᱾
ᱚ ᱛᱟᱦᱞᱮ ᱦᱚᱸᱜᱼᱚᱭ ᱱᱤᱭᱟᱹ ᱱᱚᱣᱟ ᱱᱟᱣᱟ ᱥᱮ ᱪᱮᱫ?
ᱦᱳᱭ᱾
ᱩᱸ ᱛᱟᱞᱦᱮ ᱱᱚᱣᱟ ᱡᱟᱦᱟᱸ ᱟ ᱱᱚᱣᱟ ᱮᱯᱥ ᱮᱯᱞᱤᱠᱮᱥᱚᱱ ᱤᱭᱩᱡᱽ ᱞᱟᱹᱜᱤᱫ ᱛᱮ ᱠᱤᱪᱷᱩᱜᱟᱱ ᱨᱩᱞᱥ ᱨᱮᱜᱩᱞᱮᱥᱚᱱ ᱢᱮᱱᱟᱜᱼᱟ ᱚᱱᱟ ᱠᱚᱫᱚ ᱵᱮᱱ ᱵᱟᱲᱟᱭ ᱜᱮᱭᱟ ᱥᱮ ᱵᱟᱝᱟ?
ᱦᱮᱸ ᱵᱟᱲᱟᱭ ᱜᱮᱭᱟᱞᱮᱧ ᱚᱱᱟ ᱠᱚᱫᱚ᱾
ᱦᱩᱸ ᱦᱩᱸ ᱛᱚᱵᱩᱳ ᱟᱹᱰᱤ ᱜᱟᱱ ᱟᱹᱵᱤᱱ ᱯᱟᱨᱥᱚᱱᱟᱞ ᱞᱟᱭᱤᱯᱷ ᱞᱮᱞᱤᱧ ᱠᱩᱞᱤ ᱠᱮ ᱵᱮᱱᱟ ᱡᱮ ᱱᱚᱝᱠᱟ ᱠᱚᱞᱮᱡ ᱨᱮ ᱚᱱᱟ ᱨᱮ ᱵᱟᱹᱲᱤᱡ ᱫᱚ ᱟᱞᱚ ᱵᱮᱱ ᱢᱚᱱᱮᱭᱟ᱾ ᱟᱪᱪᱷᱟ ᱟᱪᱪᱷᱟ ᱛᱟᱦᱞᱮ ᱟ ᱟᱹᱰᱤ ᱜᱟᱱ ᱴᱟᱭᱤᱢ ᱢᱟ ᱦᱩᱭᱮᱱᱟ ᱟᱫᱚ ᱠᱚᱞ ᱚᱸ ᱛᱟᱞᱦᱮ ᱱᱚᱣᱟ ᱠᱚ ᱮᱯ ᱫᱤᱭᱮ ᱫᱚ ᱚᱠᱚᱭ ᱢᱮᱛᱟᱜ ᱵᱤᱱᱟ ᱟᱵᱤᱱ ᱨᱮᱱ ᱵᱚᱠᱚᱢ ᱠᱩᱲᱤ ᱛᱟᱠᱚ ᱥᱮ ᱪᱮᱫ?
ᱦᱮᱸᱻ
ᱚ ᱛᱟᱞᱦᱮ ᱟᱵᱤᱱ ᱫᱚ ᱢᱮᱥ ᱠᱚᱨᱮ ᱵᱮᱱ ᱛᱟᱦᱮᱱ ᱜᱮᱭᱟ ᱦᱮᱸ ᱪᱮᱫ? ᱥᱮ ᱦᱳᱥᱴᱮᱞ ᱨᱮᱜᱮ?
ᱦᱮᱸ ᱚᱲᱟᱜ ᱨᱮ ᱜᱮ ᱢᱮᱱᱟᱜ ᱞᱤᱧᱟ ᱟᱯᱟᱛᱚᱛᱚ ᱱᱤᱛᱳᱜ ᱫᱚ
ᱚ, ᱟᱨ ᱟᱵᱤᱱᱟᱝ ᱠᱚᱞᱮᱡᱽ ᱠᱚᱨᱮ ᱫᱚ ᱪᱮᱫᱠᱟ?